ᱠᱟᱱᱟ, ᱟᱫᱚ ᱦᱮᱸ ᱫᱚ ᱪᱮᱫ ᱮᱢ ᱪᱤᱠᱟᱹᱭᱮᱫᱟ?
ᱪᱮᱫ ᱦᱚᱸᱵᱟᱝ ᱫᱩᱲᱩᱵ ᱵᱟᱲᱟ ᱦᱩᱭ ᱟᱱᱟᱱᱟ᱾ ᱟᱢ ᱫᱚ?
ᱚ ᱤᱧ ᱦᱚᱸ ᱪᱮᱫ ᱦᱚᱸ ᱵᱟᱝ ᱦᱚᱸᱜᱚᱭ ᱫᱩᱲᱩᱵ ᱵᱟᱲᱟ ᱦᱩᱭ ᱟᱠᱟᱱᱟ᱾ ᱟᱨ ᱟᱨ ᱛᱟᱦᱚᱞᱮ ᱛᱤᱨᱮᱢ ᱡᱟᱯᱤᱫᱟ?
ᱡᱟᱹᱯᱤᱫᱟᱹᱧ ᱦᱚᱸᱜᱚᱭᱛᱚ ᱟᱨ ᱠᱟᱹᱴᱤᱡ ᱯᱚᱨᱮ ᱡᱟᱹᱯᱤᱫ ᱫᱚ ᱵᱟᱝ ᱥᱟᱱᱟ ᱠᱟᱱᱟ᱾
ᱦᱳᱭ ᱦᱳᱭ ᱦᱮᱸ ᱛᱚᱥᱮ ᱟᱨ ᱟᱨ ᱛᱟᱦᱚᱞᱮ ᱟᱯᱮ ᱫᱟᱜ ᱵᱟᱲᱜᱮ ᱠᱚᱨᱮ ᱪᱮᱫ ᱠᱚ ᱟᱲᱟᱜ ᱧᱟᱢᱚᱜ ᱜᱮᱭᱟ?
ᱟᱞᱮ ᱵᱟᱲᱜᱮ ᱨᱮ?
ᱦᱳᱭ᱾
ᱚᱱᱠᱟ ᱫᱚ ᱟᱲᱟᱜ ᱵᱚᱞᱛᱮ ᱫᱚ ᱡᱮᱢᱚᱱ ᱦᱩᱭᱩᱜ ᱠᱟᱱᱟ ᱜᱟᱺᱫᱷᱟᱹᱨᱤ ᱟᱲᱟᱜ ᱠᱚ, ᱯᱟᱴ ᱟᱲᱟᱜ ᱠᱚ,
ᱦᱮᱸ
ᱛᱟᱨᱯᱚᱨᱮ ᱦᱩᱭᱩᱜ ᱠᱟᱱᱟ ᱪᱮᱫ ᱠᱤᱫᱩᱵ ᱟᱲᱟᱜ ᱥᱮ ᱪᱮᱫ ᱠᱚ ᱞᱟᱹᱭᱟ᱾ ᱚᱱᱟᱦᱚᱸ ᱧᱟᱢᱚᱜ ᱜᱮᱭᱟ ᱛᱟᱯᱚᱨᱮ ᱥᱤᱧ ᱦᱟᱲᱟᱢ ᱫᱟᱨᱮ ᱢᱮᱱᱟᱜ ᱠᱟᱫᱟ᱾ ᱥᱤᱧ ᱟᱲᱟᱜ ᱫᱟᱨᱮ ᱠᱚ ᱢᱮᱱᱟᱜ ᱠᱟᱫᱟ, ᱛᱚ ᱚᱱᱟ ᱠᱚ ᱛᱟᱨᱯᱚᱨᱮ ᱢᱩᱱᱜᱟᱹ ᱟᱲᱟᱜ ᱠᱚ ᱚᱱᱟ ᱫᱚ ᱨᱚᱦᱚᱭᱟᱜ ᱠᱟᱱᱟ ᱟᱨᱠᱤ ᱢᱩᱱᱜᱟᱹ ᱟᱲᱟᱜ ᱮᱢᱟᱱ ᱛᱮᱱᱟᱜ ᱠᱚ,
ᱦᱳᱭ ᱦᱳᱭ᱾
ᱛᱟᱨᱯᱚᱨᱮ ᱜᱟᱰᱟ ᱠᱚᱨᱮ ᱢᱮᱱᱟᱜ ᱠᱟᱫᱟ ᱜᱟᱰᱟ ᱚᱱᱟ ᱠᱚᱨᱮ ᱫᱚ ᱢᱟᱱᱮ ᱯᱩᱭᱞᱟᱹ ᱠᱟᱴᱷᱤ ᱢᱟᱱᱮ ᱟᱹᱰᱤ ᱫᱟᱹᱨᱭᱟᱹ ᱜᱮ ᱢᱮᱱᱟᱜ ᱛᱟᱞᱮᱭᱟ ᱡᱮ ᱯᱩᱭᱞᱳ ᱠᱟᱹᱴᱷᱤ ᱟᱲᱟᱜ ᱵᱮᱱ ᱟᱸᱡᱚᱢ ᱵᱟᱲᱟ ᱟᱠᱟᱫᱟ ᱛᱚ?
ᱦᱮᱸ ᱦᱮᱸ ᱟᱸᱡᱚᱢ ᱜᱮ᱾
ᱦᱮᱸ ᱚᱱᱟ ᱫᱚ ᱟᱹᱰᱤ ᱫᱟᱹᱨᱭᱟᱹ ᱜᱮ ᱢᱮᱱᱟᱜ ᱟᱠᱟᱫᱟ, ᱡᱚᱠᱷᱚᱱ ᱛᱚᱠᱷᱚᱱ ᱡᱟᱦᱟᱸᱭ ᱠᱚ ᱪᱟᱞᱟᱜ-ᱟ ᱟᱹᱜᱩᱭᱟ ᱠᱚ ᱚᱸᱰᱮ ᱠᱷᱚᱱ
ᱦᱳᱭ ᱦᱳᱭ ᱛᱟᱦᱚᱞᱮ ᱚᱱᱟ ᱫᱚ ᱟᱯᱮ ᱫᱚ, ᱟᱯᱮᱫᱚ ᱪᱮᱫ ᱞᱮᱠᱟ ᱠᱟᱛᱮᱜ ᱯᱮ ᱡᱚᱢ ᱜᱮᱭᱟ?
ᱚᱱᱟ ᱛᱤᱠᱤ ᱭᱟᱞᱮ ᱫᱟᱜ ᱨᱮ
ᱦᱳᱭ ᱦᱳᱭ ᱟᱪᱪᱷᱟ ᱠᱩᱭᱞᱟᱹ ᱠᱷᱟᱰᱟ ᱟᱲᱟᱜ ᱫᱚ ᱟᱫᱷᱮᱠ ᱥᱮᱫ ᱫᱚ ᱰᱟᱝᱨᱟ ᱠᱟᱴᱟ ᱟᱲᱟᱜ ᱦᱚᱸᱠᱚ ᱢᱮᱛᱟᱜ ᱜᱮᱭᱟ,
ᱪᱮᱫ ᱰᱟᱝᱨᱟ ᱠᱟᱲᱟ ᱟᱲᱟᱜ?
ᱰᱟᱝᱨᱟ ᱠᱟᱴᱟ ᱟᱲᱟᱜ
ᱚ ᱰᱟᱝᱨᱟ ᱠᱟᱴᱟ
ᱦᱳᱭ ᱚᱱᱟ ᱟᱞᱮ ᱞᱟᱹᱭ ᱜᱮᱭᱟᱞᱮ ᱚᱱᱟ ᱦᱚᱸ
ᱟᱪᱪᱷᱟ ᱟᱪᱪᱷᱟ ᱠᱤ ᱡᱟᱹᱱᱤ ᱚᱱᱟ ᱫᱚ ᱵᱟᱹᱞᱤᱧ ᱟᱸᱡᱚᱢ ᱵᱟᱲᱟ ᱠᱟᱫᱟ ᱰᱟᱝᱨᱟ ᱠᱟᱴᱟ ᱤᱱᱴᱨᱮᱥᱴᱤᱝ ᱜᱤᱧ ᱵᱩᱪ ᱠᱮᱫᱟ
ᱦᱳᱭ ᱦᱳᱭ ᱦᱮᱸ ᱦᱮᱸᱛᱚᱥᱮ‌ ᱟᱨ ᱛᱟᱦᱚᱞᱮ ᱪᱮᱫ ᱞᱮᱠᱟ ᱠᱟᱛᱮᱜ ᱯᱮ ᱡᱚᱢ ᱜᱮᱭᱟ?
ᱟᱞᱮ ᱚᱱᱟ ᱰᱟᱝᱨᱟ ᱠᱟᱰᱟ ᱟᱲᱟᱜ ᱡᱟᱦᱟᱸ ᱫᱚ ᱵᱤᱱ ᱞᱟᱹᱭ ᱠᱮᱫᱟ ᱠᱩᱭᱞᱟᱹ ᱜᱟᱹᱴᱷᱤ ᱟᱲᱟᱜ
ᱦᱳᱭ ᱦᱳᱭ ᱦᱳᱭ
ᱚᱱᱟ ᱫᱚ ᱢᱟᱱᱮ ᱥᱤᱫ ᱟᱹᱜᱩ ᱠᱟᱛᱮᱜ ᱟᱹᱨᱩᱵ ᱥᱟᱯᱷᱟ ᱠᱟᱛᱮᱫ ᱚᱱᱮ ᱫᱟᱜ ᱨᱮᱞᱮ ᱛᱤᱠᱤᱭᱟ
ᱦᱳᱭ ᱦᱳᱭ
ᱛᱚ ᱵᱩᱞᱩᱝ ᱠᱟᱛᱮᱜ ᱞᱮ ᱛᱤᱠᱤᱭᱟ ᱤᱱᱠᱟᱹ ᱠᱟᱛᱮᱫ ᱜᱮᱞᱤᱧ ᱡᱚᱢ ᱵᱟᱲᱟᱭᱟ ᱟᱹᱞᱤᱧ ᱫᱚ ᱟᱨ ᱟᱹᱰᱤ ᱦᱚᱲ ᱜᱮ ᱢᱟᱱᱮ ᱦᱚᱭᱛᱚ ᱠᱳ ᱵᱷᱟᱹᱡᱤᱭᱟ ᱛᱤᱠᱤ ᱠᱟᱛᱮ ᱠᱚ ᱵᱷᱟᱹᱡᱤ ᱜᱮᱭᱟ ᱟᱨ ᱟᱹᱰᱤ ᱦᱚᱲ ᱜᱮ ᱵᱟᱠᱚ ᱵᱷᱟᱹᱡᱤ ᱜᱮᱭᱟ ᱛᱚ ᱤᱧ ᱫᱚ ᱵᱟᱹᱧ ᱵᱷᱟᱹᱡᱤᱭᱟᱜ ᱜᱤᱧ ᱠᱩᱥᱤᱭᱟᱜ ᱜᱮᱭᱟ ᱟᱨ ᱚᱱᱟ ᱡᱟᱦᱟᱸ ᱫᱟᱜ ᱡᱟᱦᱟᱸᱭ ᱦᱮᱰᱮᱡ ᱠᱟᱜᱼᱟ ᱠᱚ ᱚᱱᱟ ᱫᱟᱜ ᱛᱮ ᱵᱟᱝ, ᱟᱹᱰᱤ ᱪᱮᱦᱚᱨᱟ ᱞᱤᱧ ᱵᱩᱡᱷᱣᱟ ᱟᱹᱞᱤᱧ ᱫᱚ ᱟᱹᱞᱤᱧ ᱟᱹᱵᱤᱱ ᱵᱤᱱ ᱠᱩᱥᱤᱭᱟᱜᱼᱟ ᱥᱮ ᱵᱟᱝ
ᱦᱮᱸ ᱦᱮᱸ ᱠᱩᱥᱤᱭᱟᱜ ᱜᱮ ᱟᱞᱮ ᱟᱞᱮᱥᱱ ᱫᱚ ᱚᱱᱟ ᱫᱚ ᱵᱮᱥᱤᱨ ᱵᱷᱟᱜᱽ ᱫᱚ ᱵᱮᱨᱮᱞ ᱛᱮ ᱨᱤᱫᱽ ᱠᱟᱛᱮᱫ ᱥᱩᱱ ᱢᱮᱥᱟ ᱨᱤᱫᱽᱠᱟᱛᱮᱫ ᱠᱚ ᱡᱚᱢ ᱜᱮᱭᱟ ᱟᱨ ᱮᱢᱱᱤ ᱛᱚᱜᱚᱡ ᱠᱟᱛᱮᱜ ᱦᱚᱸᱠᱚ ᱡᱚᱢ ᱜᱮᱭᱟ ᱵᱮᱨᱮᱞ ᱛᱮ ᱟᱨ ᱛᱟᱨᱯᱚᱨᱮ ᱥᱚᱲᱮ ᱠᱟᱛ
ᱦᱮᱸ ᱦᱮᱸ ᱥᱚᱲᱮ ᱦᱚᱸᱠᱚ ᱥᱚᱲᱮᱭ ᱜᱮᱭᱟ ᱟᱸᱡᱚᱢ ᱠᱟᱫᱟᱞᱤᱧ ᱛᱚᱵᱮ ᱵᱟᱞᱤᱧ ᱡᱚᱢ ᱵᱟᱲᱟ ᱠᱟᱫᱟ ᱟᱵᱮᱱ ᱵᱤᱱ ᱥᱳᱲᱮ ᱵᱟᱲᱟ ᱠᱟᱫᱟ ᱥᱮᱪᱮᱫ?
ᱦᱮᱸ ᱥᱚᱲᱮ ᱵᱟᱲᱟ ᱦᱩᱭ ᱟᱠᱟᱱᱟ ᱢᱚᱡᱽ ᱜᱮ ᱥᱤᱵᱤᱞᱟ
ᱞᱟᱹᱭ ᱟᱹᱞᱤᱧ ᱵᱮᱱ ᱥᱮ ᱟᱹᱞᱤᱧ ᱦᱚᱸ ᱡᱩᱫᱤ ᱡᱟᱦᱟᱸ ᱛᱤᱥ ᱞᱤᱧ ᱥᱳᱲᱮ ᱫᱟᱲᱮᱭᱟᱜ ᱠᱷᱟᱱ
ᱟᱪᱪᱷᱟ ᱤᱭᱟᱹ ᱚᱱᱟ ᱫᱚ ᱯᱩᱭᱞᱩ ᱵᱮᱱ ᱥᱤᱫᱽ ᱟᱹᱜᱩ ᱠᱮᱫᱼᱟ ᱦᱮᱸ ᱛᱟᱨᱯᱚᱨᱮ ᱚᱱᱟ ᱡᱟᱹᱱᱩᱢ ᱛᱟᱦᱮᱱ ᱜᱮᱭᱟ ᱥᱮᱮ ᱡᱟᱹᱱᱩᱢ ᱠᱚ ᱵᱟᱪᱷᱟᱣ ᱵᱟᱲᱟ ᱠᱟᱛᱮᱜ ᱟᱹᱨᱩᱵ ᱥᱟᱯᱷᱟ ᱵᱟᱲᱟᱛᱮᱫ ᱟᱨ ᱛᱟᱨᱯᱚᱨᱮ ᱚᱱᱟ ᱟᱨ ᱥᱩᱱᱩᱢ ᱥᱩᱱᱩᱢ ᱯᱩᱭᱞᱩ ᱫᱩᱞᱟᱜᱼᱟ ᱛᱟᱯᱚᱨᱮ ᱟᱲᱟᱜ ᱮᱢᱟᱜᱼᱟ ᱠᱤᱪᱷᱩ ᱚᱱᱠᱟ ᱵᱷᱟᱹᱡᱤᱜᱼᱟ ᱛᱟᱯᱚᱨᱮ ᱫᱟᱠᱟ ᱛᱮᱫ ᱫᱟᱠᱟ ᱚᱱᱟ ᱫᱟᱠᱟᱛᱮ ᱮᱢᱟᱣᱟᱜ ᱦᱩᱭᱩᱜᱼᱟ ᱫᱟᱜ ᱢᱲᱤ ᱨᱮᱱᱟᱜ ᱫᱟᱠᱟᱛᱮ ᱟᱨ ᱥᱟᱶᱛᱮ ᱠᱟᱹᱴᱤᱡ ᱪᱩᱞᱩᱝ ᱟᱨ ᱫᱟᱜ ᱛᱮ ᱦᱚᱸ
ᱟᱪᱷᱟ
ᱟᱨ ᱚᱱᱟ ᱮᱢ ᱠᱟᱛᱮᱫ ᱠᱟᱛᱮ ᱚᱱᱟ ᱜᱷᱟᱱᱴᱟ ᱤᱭᱟᱹ ᱠᱟᱛᱮ ᱟᱨ ᱨᱟᱹᱥᱩᱱ ᱪᱮᱛᱟᱱ ᱠᱷᱚᱱ ᱠᱚᱴᱮᱡ ᱠᱟᱛᱮ ᱮᱢ ᱠᱟᱛᱮ ᱟᱬᱜᱚ ᱞᱮᱠᱷᱟᱱ ᱜᱮ ᱦᱩᱭᱩᱜᱼᱟ ᱥᱚᱲᱮ
ᱟᱹᱞᱤᱧ ᱦᱟᱛᱷᱟ ᱞᱧ ᱪᱮᱥᱴᱟᱭᱟ ᱢᱤᱫ ᱫᱤᱱ ᱚᱲᱟᱜ ᱪᱟᱞᱟᱣ ᱠᱟᱛᱮ
ᱦᱳᱭ ᱦᱳᱭ ᱦᱮᱸ ᱦᱮᱸ ᱟᱹᱰᱤ ᱪᱮᱨᱦᱨᱟ ᱥᱤᱵᱤᱞᱟ ᱟᱨ ᱛᱟᱯᱚᱨᱮ ᱚᱱᱟ ᱫᱚ ᱦᱚᱲᱢᱚ ᱯᱚᱠᱠᱷᱟ ᱦᱚᱸᱛᱚ ᱟᱹᱰᱤ ᱵᱷᱟᱹᱜᱮᱭᱟ ᱥᱮᱠᱟ ᱨᱩᱜᱤ ᱠᱚ ᱠᱚ ᱛᱟᱦᱮᱸ ᱞᱮᱱ ᱠᱷᱟᱱ ᱫᱚ ᱚᱲᱟᱜ ᱠᱚᱨᱮ ᱩᱱᱠᱩ ᱠᱚᱫᱚ ᱚᱱᱟᱜᱮ ᱨᱤᱫ ᱠᱟᱛᱮᱜ ᱥᱚᱲᱮ ᱠᱟᱛᱮᱜ ᱮᱢᱟᱠᱚ ᱠᱷᱟᱱ ᱫᱚ ᱢᱟᱱᱮ ᱟᱠᱚᱣᱟᱜ ᱦᱚᱲᱢᱚ ᱦᱚᱸ ᱟᱹᱰᱤ ᱡᱤᱭᱟᱹᱲ ᱜᱮᱠᱚ ᱵᱩᱡᱟ ᱛᱟᱯᱚᱨᱮ ᱟᱨ ᱨᱩᱜᱤ ᱦᱚᱸ ᱪᱟᱬᱠᱚ ᱪᱮᱴᱷᱟᱜᱼᱟ ᱡᱟᱦᱟᱸᱟᱭᱭᱟᱜ ᱦᱚᱲᱢᱚ ᱨᱮ ᱮᱢᱟᱭᱟ ᱦᱳᱭ
ᱢᱟᱭᱟᱝ ᱥᱟᱨᱥᱟ ᱥᱮ ᱪᱚᱝ ᱚᱱᱠᱟᱱᱟᱜ ᱠᱚ ᱞᱟᱹᱭᱟᱹ ᱩᱚᱯᱚᱠᱟᱨ ᱾ ᱦᱩᱭᱩᱜ ᱜᱮᱭᱟ ᱚᱱᱟ ᱟᱲᱟᱜ ᱫᱚ ᱟᱲᱟᱜ ᱥᱟᱠᱟᱢ ᱵᱚᱞᱛᱮ ᱞᱟᱹᱭ ᱟᱠᱚ ᱡᱮ ᱚᱱᱟ ᱫᱚ ᱵᱷᱟᱜᱤ ᱡᱤᱱᱤᱥ ᱠᱟᱱᱟ ᱡᱮ ᱵᱷᱤᱴᱟᱢᱤᱱ ᱡᱤᱱᱤᱥ ᱥᱟᱵᱟᱜ ᱧᱚᱜ ᱠᱟᱱᱟ ᱾
ᱦᱳᱭ ᱟᱨ ᱟᱵᱚ ᱫᱚ ᱚᱱᱟ ᱡᱤᱱᱤᱥ ᱜᱮᱛᱚ ᱵᱟᱵᱚᱱ ᱩᱨᱩᱢᱟ ᱟᱵᱚ ᱫᱚ, ᱟᱨ ᱚᱱᱟ ᱡᱤᱞ ᱠᱚᱜᱮᱵᱚᱱ ᱡᱚᱢ ᱦᱟᱛᱟᱣᱟ ᱟᱫᱚ ᱵᱟᱠᱷᱟᱱ ᱫᱚ ᱟᱥᱚᱞ ᱵᱷᱤᱴᱟᱢᱤᱱ ᱫᱚ ᱟᱵᱚᱣᱟᱜ ᱫᱚ ᱟᱲᱟᱜ ᱥᱟᱠᱟᱢ ᱠᱚᱨᱮ ᱜᱮ ᱢᱮᱱᱟᱜᱼᱟ ᱦᱳᱭ ᱯᱟᱹᱦᱤᱞ ᱦᱚᱲ ᱡᱮᱢᱚᱱ
ᱵᱷᱟᱜᱤ ᱵᱷᱟᱜᱤ ᱡᱚᱢᱟᱜ ᱜᱮᱵᱚᱱ ᱯᱟᱸᱡᱟᱭᱟ ᱥᱚᱵᱽ ᱥᱳᱢᱚᱭ, ᱡᱤᱞ ᱦᱟᱹᱠᱩ ᱛᱚ ᱚᱱᱟ ᱠᱚᱜᱮ ᱢᱟᱱᱮ, ᱛᱟᱵᱚᱱᱟ ᱢᱟᱱᱮ ᱵᱟᱹᱲᱤᱡ ᱡᱤᱱᱤᱥ ᱫᱚ ᱟᱨᱠᱤ ᱡᱮᱢᱚᱱ ᱚᱱᱟ ᱫᱚ ᱥᱩᱱᱩᱢ ᱠᱚ ᱵᱟᱹᱲᱛᱤ ᱵᱚᱱ ᱡᱚᱢ ᱮᱫᱟ ᱮᱭ ᱠᱟᱨᱚᱱ ᱛᱮ ᱢᱟᱱᱮ ᱟᱹᱰᱤ ᱨᱚᱠᱚᱢ ᱨᱳᱜ ᱟᱡᱟᱨ ᱦᱩᱭᱩᱜ ᱠᱟᱱᱟ ᱾
ᱦᱳᱭ ᱦᱳᱭ ᱦᱳᱭ ᱦᱮᱸ ᱫᱚᱥᱮ ᱛᱟᱦᱚᱞᱮ ᱟᱨ ᱚᱱᱮ ᱡᱮ ᱠᱤᱫᱩ ᱟᱲᱟᱜ ᱦᱮᱸ ᱥᱮ ᱚᱱᱟ ᱫᱚ ᱪᱮᱫ ᱞᱮᱠᱟ ᱵᱤᱨ ᱨᱮ ᱧᱟᱢᱚᱜ ᱜᱮᱭᱟ ᱪᱮᱫ ᱞᱮᱠᱟ ᱚᱱᱟ ᱫᱚ ᱵᱟᱝ ᱧᱮᱞ ᱦᱩᱭ ᱠᱟᱱᱟ ᱛᱚ, ᱱᱟᱹᱲᱤᱜ ᱜᱮᱭᱟ ᱥᱮ ᱪᱮᱫ ᱞᱮᱠᱟ ᱫᱟᱨᱮᱜᱼᱟ ᱾
ᱵᱟᱝ ᱵᱟᱝ ᱚᱱᱟ ᱫᱚ ᱱᱟᱹᱲᱤᱜ ᱜᱮᱭᱟ ᱛᱚ, ᱚᱲᱟᱜ ᱠᱚᱨᱮ ᱠᱚ ᱟᱹᱜᱩ ᱵᱟᱲᱟ ᱟᱠᱟᱫ ᱛᱚ ᱤᱧ ᱫᱚ ᱢᱟᱱᱮ ᱵᱟᱹᱧ ᱡᱚᱢ ᱵᱟᱲᱟ ᱟᱠᱟᱫ ᱜᱮᱭᱟ ᱪᱮᱫᱞᱠᱟ ᱵᱩᱡᱩᱜᱼᱟ ᱥᱟᱫ, ᱛᱮᱫ ᱵᱟᱹᱧ ᱵᱟᱲᱟᱭᱟ ᱛᱚᱵᱮ ᱠᱚ ᱵᱟᱲᱟᱭᱟᱹᱧ ᱡᱮ ᱡᱚᱢ ᱜᱮᱭᱟ ᱠᱚ ᱢᱮᱱᱛᱮ,
ᱦᱮᱸ ᱦᱮᱸ ᱾ ᱦᱮᱸ ᱱᱚᱛᱮ ᱫᱚ ᱟᱞᱮ ᱥᱮᱱ ᱫᱚ ᱵᱟᱹᱱᱩᱜ ᱟᱛᱚ ᱟᱨ ᱫᱟ, ᱫᱟ ᱤᱭᱟᱹ ᱠᱚᱦᱚᱸ ᱵᱤᱨ ᱠᱚᱦᱚᱸ ᱚᱱᱟ ᱫᱚ ᱠᱟᱛᱷᱟᱡ ᱵᱮᱥᱤᱨ ᱵᱷᱟᱜ ᱵᱤᱨ ᱨᱮᱜᱮ ᱛᱟᱦᱮᱱᱟ ᱟᱨ ᱞᱟᱹᱭᱟᱠᱚ ᱠᱟᱛᱷᱟᱡ ᱚᱱᱟ ᱫᱚ ᱫᱟᱹᱞ ᱢᱤᱥᱟ, ᱥᱟ ᱵᱷᱟᱜᱤ ᱟᱹᱭᱠᱟᱹᱜᱼᱟ ᱾ ᱰᱟᱹᱞ ᱢᱮᱥᱟ ᱠᱚ ᱩᱛᱩᱭ ᱜᱮᱭᱟ ᱦᱳᱭ ᱾
ᱛᱚ ᱟᱵᱤᱱ ᱱᱚᱸᱰᱮ ᱱᱟᱜ ᱢᱤᱫᱴᱟᱝ ᱠᱟᱛᱷᱟ, ᱠᱟᱛᱷᱟ ᱵᱮᱤᱱ ᱞᱟᱹᱭ ᱠᱮᱫᱟ ᱡᱟᱦᱟᱸ ᱫᱚᱠᱚ ᱠᱩᱭᱞᱟᱹ ᱠᱟᱹᱴᱷᱤ ᱟᱲᱟᱜ ᱥᱳᱲᱮ ᱠᱟᱛᱷᱟ ᱵᱮᱤᱱ ᱞᱟᱹᱭ ᱠᱮᱫᱟ ᱾
ᱦᱮᱸ ᱦᱮᱸ ᱾
ᱟᱹᱵᱤᱱᱟᱜ ᱠᱟᱛᱷᱟ ᱞᱤᱧ ᱵᱩᱡ ᱠᱮᱫᱟ ᱦᱚᱭᱛᱳ ᱤᱥᱤᱱ ᱵᱟᱥᱟᱝ ᱫᱚ ᱦᱳᱭᱛᱳ ᱵᱷᱟᱜᱤ ᱜᱮᱵᱤᱱ ᱵᱟᱰᱟᱭ ᱜᱮᱭᱟ ᱾
ᱦᱳᱭ ᱤᱥᱤᱱ ᱵᱟᱥᱟᱝ ᱢᱟ ᱵᱟᱲᱟᱭ ᱫᱚᱨᱠᱟᱨ ᱦᱮᱸᱥᱮ ᱡᱮᱦᱮᱛᱩ ᱚᱱᱟ ᱫᱚ ᱚᱲᱟᱜ ᱨᱮᱱᱟᱜ ᱠᱟᱹᱢᱤ ᱠᱚ ᱠᱟᱱᱟ ᱚᱱᱟ ᱠᱚᱫᱚ ᱵᱟᱲᱟᱭ ᱫᱚᱨᱠᱟᱨ ᱦᱩᱸ ᱦᱳᱭ,
ᱦᱩᱸ ᱛᱚ ᱟᱨᱚ ᱠᱩᱲᱤ ᱜᱤᱫᱽᱨᱟᱹ ᱦᱩᱭ ᱠᱟᱛᱮᱜ ᱚᱱᱟ ᱠᱚᱫᱚ ᱢᱟᱱᱮ,
ᱦᱳᱭ, ᱦᱳᱭ, ᱦᱳᱭ, ᱦᱳᱭ ᱾ ᱦᱮᱸ ᱠᱚᱠᱷᱚᱱ ᱚᱠᱟ ᱤᱭᱟᱹ ᱚᱵᱚᱥᱛᱟ ᱨᱮᱵᱚᱱ ᱛᱟᱦᱮᱱᱟ ᱡᱚᱛᱚ ᱤᱭᱟᱹ ᱫᱚ ᱟᱨ ᱛᱚ ᱵᱟᱝ ᱧᱟᱢᱚᱜ ᱥᱮ ᱱᱤᱡᱮ, ᱛᱮ ᱦᱚᱸ ᱠᱚᱨᱟᱣ ᱠᱟᱛᱮᱫ ᱡᱚᱢ ᱮᱸ
ᱦᱮᱸ ᱦᱩᱸ ᱦᱩᱸ ᱾
ᱦᱳᱭ ᱾ ᱟᱨ ᱟᱯᱮ ᱥᱮᱱ ᱫᱚ ᱛᱟᱦᱚᱞᱮ ᱤᱭᱟᱹ ᱠᱷᱟᱯᱨᱟ ᱟᱲᱟᱜ ᱫᱚ ᱧᱟᱢᱚᱜ ᱟᱥᱮ ᱵᱟᱝ?
ᱠᱷᱟᱯᱨᱟ ᱟᱲᱟᱜ,
ᱦᱮᱸ ᱥᱮ,
ᱦᱮᱸ ᱾ ᱟᱸᱡᱚᱢ ᱵᱟᱲᱟ ᱠᱮᱫᱟᱞᱤᱧ ᱛᱚᱵᱮ ᱧᱮᱞ ᱫᱚ ᱵᱟᱞᱤᱧ ᱧᱮᱞ ᱟᱠᱟᱫᱟ ᱟᱸᱡᱚᱢ ᱵᱟᱲᱟ ᱠᱮᱫᱟᱞᱤᱧ ᱧᱩᱛᱩᱢ ᱛᱚᱵᱮ, ᱵᱟᱹᱞᱤᱧ ᱩᱨᱩᱢᱟ ᱥᱮ ᱵᱟᱞᱤᱧ ᱧᱮᱞ ᱵᱟᱲᱟ ᱟᱠᱟᱫᱟ ᱾
ᱚ ᱦᱮᱸ
ᱠᱷᱟᱯᱨᱟ ᱟᱲᱟᱜ ᱡᱮᱢᱚᱱ ᱯᱟᱴ ᱟᱲᱟᱜ ᱚᱱᱟ ᱠᱚᱫᱚᱞᱤᱧ ᱧᱮᱞ ᱟᱠᱟᱫᱟ ᱾
ᱦᱳᱭ ᱦᱳᱭ ᱦᱳᱭ ᱯᱟᱴ ᱟᱲᱟᱜ ᱫᱚ ᱫᱟᱹᱞ ᱟᱛᱮᱫ ᱾
ᱫᱟᱹᱞ ᱟᱛᱮᱜ ᱞᱮᱧᱡᱮᱨ ᱜᱮ ᱵᱩᱡᱩᱜᱼᱟ ᱾
ᱦᱳᱭ ᱦᱳᱭ ᱟᱨ ᱚᱱᱟ ᱠᱷᱟᱯᱨᱟ ᱟᱲᱟᱜ ᱫᱚ ᱚᱱᱟ ᱫᱚ ᱞᱟᱜ ᱠᱟᱛᱮᱫ, ᱡᱟᱦᱟᱸ ᱠᱟᱹᱴᱤᱡ ᱠᱟᱹᱴᱤᱡ ᱱᱟᱣᱟ ᱱᱟᱣᱟ ᱥᱟᱜᱮᱱᱚᱜᱼᱟ ᱚᱱ ᱚᱱᱟ ᱞᱟ ᱠᱟᱛᱮᱫ ᱡᱚᱢ ᱞᱮᱠᱷᱟᱱ ᱢᱚᱡᱽ ᱜᱮ ᱟᱹᱭᱠᱟᱹᱜᱼᱟ ᱟᱨ ᱚᱱᱟ ᱡᱟᱦᱟᱸ ᱦᱟᱲᱟᱢ, ᱢᱚᱜᱼᱟ ᱚᱱᱟ ᱠᱚᱫᱚ ᱜᱟᱭ ᱜᱟᱜᱼᱟ ᱚᱱᱟ ᱠᱚᱫᱚ ᱵᱷᱟᱹᱜᱤ ᱵᱟᱝ ᱟᱹᱭᱠᱟᱹᱜᱼᱟ ᱾
ᱦᱩᱸ ᱦᱩᱸ ᱦᱩᱸ ᱾
ᱦᱳᱭ ᱟᱫᱚ ᱚᱱᱟ ᱡᱟᱦᱟᱸ ᱦᱟᱲᱟᱢ ᱦᱟᱲᱟᱢ ᱚᱱᱟ ᱠᱚᱫᱚ ᱥᱩᱠᱨᱤ ᱠᱚᱦᱚᱸ ᱠᱚ ᱮᱢᱟ ᱠᱚ ᱜᱮᱭᱟ ᱥᱩᱠᱨᱤ ᱚᱱᱟ ᱫᱚᱢᱮ, ᱠᱚ ᱡᱚᱢᱟ ᱾
ᱦᱩᱸ ᱦᱩᱸ ᱦᱩᱸ ᱥᱩᱠᱲᱤ ᱫᱚ ᱡᱩᱫᱤ ᱟᱲᱟᱜ ᱠᱚᱠᱚ ᱛᱟᱦᱮᱱᱟ ᱚᱱᱟ ᱨᱮᱦᱮᱫ ᱠᱚᱜᱮ ᱠᱚ ᱧᱮᱞ ᱠᱚᱵᱤᱱ ᱩᱴᱟᱹ ᱵᱟᱲᱟᱭᱟᱠᱚ
ᱦᱳᱭ ᱦᱳᱭ ᱦᱳᱭ ᱦᱮᱸ ᱦᱮᱸ ᱦᱮᱸ ᱛᱮᱫ ᱟᱨ ᱛᱟᱦᱚᱞᱮ ᱟᱯᱮ ᱥᱮᱱ ᱫᱚ ᱠᱟᱱᱛᱷ ᱟᱲᱟᱜ ᱠᱚᱫᱚ ᱢᱮᱱᱟᱜ ᱟᱥᱮ ᱵᱟᱹᱱᱩᱜᱼᱟ
ᱦᱮᱸ ᱠᱟᱱᱛᱷᱟᱲ ᱟᱲᱟᱜ ᱦᱚᱸ ᱡᱚᱢ ᱟᱠᱟᱫᱟ ᱛᱚᱵᱮ ᱢᱮᱱᱟᱜ ᱫᱚ ᱢᱮᱱᱟᱜ ᱜᱮ ᱟᱹᱞᱤᱧ ᱦᱚᱸ ᱚᱱᱟ ᱦᱚᱸ ᱵᱟᱹᱞᱤᱧ ᱩᱨᱩᱢᱟ ᱚᱱᱟ ᱫᱚ ᱢᱟᱱᱮ ᱡᱟᱹᱥᱛᱤ ᱧᱮᱞ ᱠᱚᱵᱤᱱ ᱮ ᱠᱩᱲᱤ ᱦᱚᱯᱚᱱ ᱥᱮ ᱠᱩᱲᱤ ᱜᱤᱫᱽᱨᱟᱹ ᱠᱚᱜᱮ ᱚᱱᱟ ᱠᱚᱫᱚ ᱠᱚ ᱩᱨᱩᱢᱟ ᱠᱚᱲᱟ ᱜᱤᱫᱽᱨᱟᱹ ᱫᱚ ᱩᱱᱟᱹᱜ ᱪᱮᱫ ᱠᱟᱱᱟ ᱵᱟᱝ ᱠᱟᱱᱟ ᱩᱱᱟᱹᱜ ᱵᱟᱠᱚ ᱜᱮᱭᱟ ᱥᱮ, ᱮᱭ ᱠᱟᱨᱚᱱ ᱛᱮ ᱦᱚᱭᱛᱚ ᱤᱧᱦᱚ ᱵᱟᱹᱧ ᱵᱟᱲᱟᱭ ᱡᱮᱱᱚ ᱠᱟᱱᱛᱷᱟ ᱟᱲᱟᱜ
ᱦᱳᱭ ᱦᱳᱭ ᱦᱮᱸ ᱛᱟᱯᱚᱨᱮ ᱚᱱᱠᱟ ᱠᱮ ᱡᱟᱱ ᱵᱟᱝ ᱡᱚᱢ ᱵᱟᱲᱟ ᱦᱩᱭ ᱟᱠᱟᱱᱟ
ᱦᱮᱸ ᱵᱟᱝ ᱡᱚᱢ ᱵᱟᱲᱟ ᱦᱩᱭ ᱟᱠᱟᱱᱟ
ᱦᱳᱭ ᱦᱳᱭ ᱦᱮᱸ ᱫᱚ ᱥᱮ ᱚᱱᱟ ᱫᱚ ᱤᱭᱟᱹ ᱵᱟᱹᱫᱽ ᱠᱚᱨᱮ ᱵᱮᱥᱤ ᱦᱩᱭᱩᱜ ᱜᱮᱭᱟ ᱱᱚᱜᱼᱚᱭ ᱦᱮᱸ ᱱᱮᱜᱼᱛᱟᱨ ᱧᱟᱢᱚᱜ ᱜᱮᱭᱟ ᱠᱟᱱᱛᱷᱟ ᱟᱲᱟᱜ ᱫᱚ ᱠᱟᱱᱛᱷᱟ ᱞᱮᱠᱟᱜᱮ ᱟᱹᱰᱤ ᱫᱟᱹᱨᱭᱟᱹᱛᱮ ᱟᱹᱰᱤ ᱥᱟᱺᱜᱤᱧ ᱛᱮ ᱤᱭᱟᱹ ᱠᱚᱜᱼᱟ ᱫᱟᱞᱚᱵ ᱠᱚᱜᱼᱟ
ᱟᱪᱪᱷᱟ ᱟᱪᱪᱷᱟ
ᱦᱳᱭ ᱟᱫᱚ ᱚᱱᱟ ᱦᱳᱭ ᱦᱮᱸ ᱦᱳᱭᱛᱳ ᱧᱮᱞ ᱠᱟᱜ ᱨᱮᱦᱚᱸ ᱵᱟᱝ ᱵᱩᱡ ᱠᱟᱜᱼᱟ ᱡᱮ ᱱᱚᱣᱟ ᱫᱚ ᱠᱟᱱᱛᱷᱟ ᱟᱲᱟᱜ ᱵᱟᱝ
ᱦᱩᱸ ᱦᱩᱸ ᱵᱟᱹᱞᱤᱧ ᱵᱟᱲᱟᱭ ᱡᱮ ᱧᱮᱞ ᱟᱠᱟᱫ ᱨᱮᱦᱚᱞᱤᱧ ᱡᱮ ᱵᱟᱞᱤᱧ ᱩᱨᱩᱢᱟ ᱡᱮ ᱱᱚᱣᱟ ᱠᱟᱱᱛᱷᱟ ᱟᱲᱟᱜ
ᱦᱳᱭ ᱦᱳᱭ ᱦᱳᱭ ᱟᱨ ᱵᱟᱠᱷᱟᱱ ᱫᱚ ᱚᱱᱟ ᱠᱟᱱᱛᱷᱟ ᱟᱲᱟᱜ ᱫᱚ ᱚᱱᱟᱦᱚ ᱥᱳᱲᱮ ᱠᱟᱛᱮᱜ ᱠᱚ ᱡᱚᱢᱟ ᱥᱳᱲᱮ ᱠᱟᱛᱮᱜ ᱡᱚᱢᱜᱮ ᱟᱹᱰᱤ ᱵᱷᱟᱹᱜᱮ ᱟᱹᱭᱠᱟᱹᱜᱼᱟ ᱟᱹᱰᱤ ᱥᱤᱵᱤᱞ ᱟᱹᱭᱠᱟᱹᱜᱼᱟ ᱦᱳᱭ ᱦᱮᱸᱸ
ᱥᱳᱲᱮ ᱟᱹᱵᱤᱱ ᱛᱚ ᱟᱹᱰᱤ ᱠᱤᱪᱷᱩ ᱵᱤᱱ ᱥᱳᱲᱮ ᱵᱟᱲᱟ ᱟᱠᱟᱫ ᱜᱮᱭᱟ
ᱦᱩᱭ ᱠᱟᱱᱛᱷᱟ ᱟᱲᱟᱜ ᱥᱚᱲᱮ ᱛᱟᱨᱯᱚᱨ ᱠᱚᱸᱰᱷᱟ ᱟᱲᱟᱜ
ᱦᱮᱸ ᱠᱚᱸᱰᱷᱟ ᱟᱲᱟᱜ ᱥᱳᱲᱮ
ᱦᱳᱭ ᱦᱳᱭ ᱦᱮᱸ
ᱟᱪᱪᱷᱟ
ᱦᱳᱭ ᱚᱱᱟᱠᱚ ᱯᱟᱹᱦᱤᱞ ᱨᱮᱱ ᱦᱚᱲ ᱫᱚ ᱚᱱᱟ ᱠᱚᱜᱮ ᱥᱮ ᱠᱟᱱᱛᱷᱟ ᱟᱲᱟᱜ ᱠᱚᱸᱰᱷᱟ ᱟᱲᱟᱜ ᱤᱱᱟᱹ ᱠᱚᱜᱮ ᱵᱟᱲᱜᱮ ᱨᱮᱱᱟᱜ ᱥᱤᱨᱜᱤ ᱴᱤ ᱟᱲᱟᱜ ᱴᱷᱩᱭᱟᱹ ᱟᱲᱟᱜ ᱟᱨ ᱞᱚᱯᱚᱝ ᱟᱲᱟᱜ
ᱦᱩᱸ ᱦᱩᱸ ᱯᱟᱹᱦᱤᱞ ᱦᱚᱲ ᱥᱟᱶ ᱢᱟᱱᱮ ᱯᱟᱹᱦᱤᱞ ᱦᱚᱲ ᱫᱚ ᱚᱱᱟᱜᱮ ᱢᱟᱱᱮ ᱵᱟᱝ ᱟᱠᱚᱣᱟᱜ ᱢᱟᱱᱮ ᱵᱷᱟᱜᱤ ᱡᱚᱢᱟᱜ ᱢᱮᱱᱛᱮᱜ
ᱦᱳᱭ ᱦᱳᱭ
ᱟᱨ ᱩᱱᱠᱩᱣᱟᱜ ᱫᱚ ᱦᱳᱭᱛᱚ ᱚᱱᱟ ᱠᱷᱟᱛᱤᱨ ᱛᱮᱠᱚ ᱚᱱᱠᱟ ᱨᱳᱜᱽ ᱟᱡᱟᱨ ᱦᱚᱸ ᱦᱳᱭᱛ ᱵᱟᱝ ᱛᱟᱦᱮᱸ ᱠᱟᱱᱟ᱾ ᱩᱱ ᱥᱚᱢᱚᱭ ᱫᱚ, ᱚᱱᱮ ᱠᱚᱴᱷᱤᱱ ᱠᱚ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱨᱳᱜᱽ ᱟᱡᱟᱨ ᱡᱟᱦᱟᱸ ᱛᱤᱱᱟᱹᱜ ᱦᱳᱭᱛᱳ ᱚᱱᱟ ᱠᱷᱟᱹᱛᱤᱨ ᱠᱚᱜᱮ ᱵᱟᱝ ᱧᱮᱞᱚᱜ ᱛᱟᱦᱮᱸᱱ ᱩᱱᱠᱩ ᱴᱷᱮᱱ ᱫᱚ
ᱦᱳᱭ ᱦᱳᱭ ᱦᱮᱸ ᱟᱨ ᱩᱱᱠᱩ ᱫᱚ ᱥᱩᱱᱩᱢ ᱠᱚᱫᱚ ᱵᱟᱠᱚ ᱡᱚᱢᱟ ᱛᱚ᱾ ᱩᱱᱠᱩ ᱫᱚ ᱢᱟᱱᱮ ᱫᱟᱜ ᱨᱮᱜᱮ ᱛᱤᱠᱤ ᱠᱟᱛᱮᱜ ᱟᱨ ᱠᱟᱹᱴᱤᱡ ᱵᱩᱞᱩᱝ ᱮᱢ ᱠᱟᱛᱮᱫ ᱫᱟᱜ ᱨᱮ ᱛᱤᱠᱤ ᱠᱟᱛᱮᱜ ᱠᱚ ᱡᱚᱢᱟ᱾
ᱦᱮᱸ
ᱦᱳᱭ ᱟᱨ ᱤᱱᱟᱹ ᱠᱷᱟᱹᱛᱤᱨ ᱛᱮ ᱩᱱᱠᱩ ᱟᱨ ᱦᱚᱸᱜᱼᱚᱭ ᱜᱟᱹᱭᱟᱹ ᱜᱟᱹᱫᱷᱟᱹᱨᱤ ᱟᱲᱟᱜ ᱚᱱᱟᱫᱚ ᱟᱯᱮᱥᱮᱫ ᱢᱮᱱᱟᱜ-ᱟ ᱥᱮ ᱵᱟᱹᱱᱩᱜᱼᱟ?
ᱦᱮᱸ ᱜᱟᱹᱫᱟᱹᱨᱤ ᱟᱲᱟᱜ ᱢᱮᱱᱟᱜ ᱜᱮᱭᱟ᱾
ᱮᱸᱜ ᱜᱟᱹᱫᱷᱟᱹᱨᱤ ᱜᱟᱹᱭᱟᱹ ᱜᱟᱹᱫᱷᱟᱹᱨᱤ ᱡᱟᱦᱟᱸ ᱫᱚᱥ
ᱜᱩᱭᱟᱹᱜᱟᱹᱫᱷᱟᱹᱨᱤ ᱦᱮ ᱱᱚᱣᱟ ᱦᱮ ᱚᱱᱮ ᱦᱮᱸᱫᱮ ᱨᱤᱫᱽ ᱞᱮᱠᱷᱟᱱ ᱦᱮᱸᱫᱮ ᱜᱮ ᱧᱮᱞᱚᱜᱼᱟ ᱥᱮ ᱩᱛᱩ ᱞᱮᱠᱷᱟᱱ ᱦᱚ ᱦᱮᱸᱫᱮ ᱜᱮ ᱧᱮᱞᱚᱜᱼᱟ, ᱦᱮᱸ ᱚᱱᱟ ᱫᱚᱞᱤᱧ ᱡᱚᱢ ᱵᱟᱲᱟ ᱠᱟᱫᱟ ᱛᱚ ᱚᱱᱟ ᱦᱚᱸ ᱞᱟᱹᱭᱟᱠᱚ ᱡᱮ ᱟᱹᱰᱤ ᱵᱷᱟᱜᱤ ᱡᱤᱱᱤᱥ ᱠᱟᱱᱟ ᱚᱱᱟ ᱦᱚᱸ ᱠᱩᱭᱞᱟᱹ ᱠᱟᱹᱴᱷᱤ ᱟᱲᱟᱜ ᱞᱮᱠᱟᱜᱮ
ᱦᱮᱸ ᱦᱮᱸ ᱦᱮᱸ ᱦᱳᱭ ᱚᱱᱟ ᱦᱚᱸ ᱞᱟᱹᱭ ᱟᱠᱚ ᱠᱟᱛᱷᱟᱡ ᱡᱟᱦᱟᱸᱭ ᱨᱩ ᱨᱩᱜᱤ ᱡᱚᱢ ᱠᱚᱭ ᱵᱟᱜᱤ ᱠᱟᱜᱼᱟ ᱥᱮ ᱵᱟᱝ ᱡᱚᱢ ᱥᱟᱱᱟ ᱩᱱ ᱡᱚᱠᱷᱚᱱ ᱚᱱᱟ ᱨᱤᱫ ᱠᱟᱛᱮ ᱠᱷᱟᱣᱟᱭ ᱞᱮᱠᱷᱟᱱ ᱩᱱᱤ ᱦᱚᱸ ᱢᱚᱪᱟ ᱦᱚᱸ ᱠᱟᱹᱴᱤᱡ ᱯᱷᱟᱨᱪᱟ ᱥᱟᱹᱦᱤᱡ ᱮ ᱟᱹᱭᱠᱟᱹᱣᱟ᱾
ᱦᱩᱸ ᱦᱩᱸ ᱦᱩᱸ ᱦᱩᱸ ᱟᱪᱪᱷᱟ
ᱟᱥᱛᱮ ᱟᱥᱛᱮ ᱢᱟᱭᱟᱢ ᱠᱚ ᱡᱮᱦᱮᱛᱩ ᱯᱚᱨᱤᱥᱠᱟᱨᱚᱜᱼᱟ ᱥᱮ
ᱦᱮᱸ ᱦᱮᱸ ᱦᱮᱸ
ᱦᱳᱭ ᱚᱱᱟᱫᱚ ᱮᱢᱱᱤ ᱦᱟᱸᱜ ᱤᱭᱟᱹ ᱠᱚᱨᱮᱱᱟᱜ ᱨᱟᱱ ᱛᱮᱫᱚ ᱚᱱᱟ ᱟᱲᱟᱜ ᱥᱟᱠᱟᱢ ᱥᱮ ᱨᱮᱦᱮᱫ ᱤᱭᱟᱹ ᱛᱮᱜᱮ ᱵᱮᱥᱤ ᱠᱟᱡᱽ ᱫᱚᱭ ᱮᱢᱟ ᱟᱫᱚ ᱟᱨ ᱱᱮᱛᱟᱨ ᱫᱚ ᱚᱱᱮ ᱚᱱᱠᱟ ᱟᱥᱛᱮ ᱟᱥᱛᱮ ᱚᱱᱟ ᱠᱚᱫᱚ ᱡᱚᱛᱚ ᱵᱚᱱ ᱦᱤᱲᱤᱧ ᱪᱟᱵᱟᱭ ᱫᱟ ᱛᱚ
ᱦᱩᱸ ᱦᱩᱸ ᱵᱷᱟᱜᱤ ᱵᱷᱟᱜᱤ ᱡᱚᱢᱟᱜ ᱵᱚᱱ ᱯᱟᱡᱟᱭ,
ᱦᱳᱭ ᱦᱳᱭ ᱦᱳᱭ ᱵᱟᱠᱷᱟᱱ ᱫᱚ ᱯᱟᱹᱦᱤᱞ ᱨᱮᱱ ᱦᱚᱲ ᱫᱚ ᱨᱩᱣᱟᱹ ᱦᱟᱹᱥᱩ ᱠᱚᱨᱮ ᱫᱚ ᱚᱱᱟ, ᱠᱚᱜᱮ ᱠᱚ ᱡᱚᱢ ᱵᱟᱲᱟᱭᱮᱫ ᱛᱟᱦᱮᱸᱫ
ᱦᱩᱸ ᱦᱩᱸ ᱡᱮᱢᱚᱱ ᱟᱨᱚ ᱱᱮᱛᱟᱨ ᱵᱟᱡᱟᱨ ᱠᱚᱨᱮᱱ ᱦᱚᱲ ᱠᱚᱫᱚ ᱱᱚᱶᱟ ᱠᱚᱫᱚ ᱵᱟᱠᱚ ᱧᱟᱢᱟ ᱪᱮᱫ ᱩᱨᱩᱢ ᱜᱮ ᱵᱟᱠᱚ ᱩᱨᱩᱢᱟ ᱱᱚᱶᱟ ᱪᱮᱫ ᱠᱟᱱᱟ ᱵᱟᱝ ᱠᱟᱱᱟ᱾ ᱩᱨᱩᱢ ᱵᱟᱠᱚ ᱠᱚ ᱨᱩᱢᱟ ᱢᱟ ᱛᱚᱵᱮ ᱱᱚᱰᱮ ᱟᱹᱛᱩ ᱠᱚ ᱚᱲᱟᱜ ᱠᱚᱨᱮᱱ ᱦᱚᱲ ᱠᱚᱜᱮ ᱠᱚ ᱩᱨᱩᱢᱟ ᱡᱮ ᱱᱚᱣᱟ ᱫᱚ ᱱᱚᱣᱟ ᱟᱲᱟᱜ ᱠᱟᱱᱟ, ᱚᱱᱟ ᱫᱚ ᱚᱱᱟ ᱟᱲᱟᱜ ᱠᱟᱱᱟ᱾
ᱦᱳᱭ ᱦᱮᱸ
ᱛᱟᱯᱚᱨᱮ ᱟᱨᱦᱚ ᱢᱤᱫ ᱴᱮᱱ ᱵᱤᱱ ᱟᱲᱟᱜ ᱵᱤᱱ ᱧᱮᱞ ᱵᱟᱲᱟ ᱠᱟᱫᱟ ᱥᱮ ᱵᱟᱝ ᱛᱟᱦᱞᱮ ᱞᱟᱹᱭ ᱟᱠᱚ ᱡᱮ ᱪᱟᱛᱚᱢ ᱟᱲᱟᱜ ᱥᱮ ᱪᱮᱫ?
ᱦᱳᱭ ᱦᱮᱸ ᱦᱮᱸ ᱧᱮᱞ ᱠᱟᱜ ᱜᱮᱭᱟ ᱪᱟᱛᱚᱢ ᱟᱲᱟᱜ ᱫᱚ ᱚᱱᱟ ᱡᱚᱞᱟ ᱡᱚᱢᱤ ᱨᱮᱜᱮ ᱵᱮᱥᱤ ᱫᱚ ᱛᱟᱦᱮᱱᱟ, ᱪᱷᱟᱛᱟ ᱞᱮᱠᱟ ᱧᱮᱞᱚᱜᱼᱟ ᱪᱟᱛᱚᱢ ᱞᱮᱠᱟᱜᱮ ᱵᱟᱝ,
ᱦᱮᱸ ᱦᱮᱸ ᱚᱱᱟ ᱫᱚ ᱞᱚᱥᱚᱫ ᱡᱟᱭᱜᱟ ᱨᱮᱜᱮ ᱵᱮᱥᱤ ᱦᱩᱭᱩᱜᱼᱟ᱾
ᱦᱳᱭ ᱦᱳᱭ ᱚᱱᱟ ᱫᱚ ᱥᱩᱥᱱᱤ ᱟᱲᱟᱜ ᱦᱚᱸᱠᱚ ᱢᱮᱛᱟᱜ ᱜᱮᱭᱟ᱾
ᱥᱩᱥᱱᱤ ᱟᱲᱟᱜ ᱦᱮᱸ ᱪᱚᱝ ᱛᱟᱦᱚᱞᱮ ᱟᱹᱞᱤᱧ ᱫᱚ ᱵᱟᱹᱞᱤᱧ ᱵᱟᱲᱟ ᱚᱱᱮ ᱚᱱᱟ ᱫᱚ ᱠᱩᱲᱤ ᱦᱚᱯᱚᱱ ᱜᱮ ᱵᱮᱥᱤ ᱠᱚ ᱵᱟᱲᱟᱭᱟ᱾
ᱦᱳᱭ ᱦᱳᱭ ᱚᱱᱟ ᱫᱚ ᱥᱩᱥᱱᱤ ᱟᱲᱟᱜ ᱦᱚᱸᱠᱚ ᱢᱮᱛᱟᱜ ᱜᱮᱭᱟ, ᱞᱟᱹᱭ ᱟᱠᱚ ᱚᱱᱟ ᱟᱲᱟᱜ ᱡᱚᱢ ᱞᱮᱠᱷᱟᱱ ᱫᱚ ᱢᱟᱱᱮ ᱡᱟᱦᱟᱸᱭᱟᱜ ᱯᱟᱹᱦᱤᱞ ᱫᱟᱜ ᱤᱭᱟᱹ ᱦᱚᱲᱢᱚ ᱦᱟᱹᱥᱩ ᱠᱚ ᱜᱚᱱᱴᱷᱮ ᱦᱟᱹᱥᱩ ᱠᱚ
ᱦᱩᱸ
ᱚᱱᱠᱟ ᱡᱟᱦᱟᱸᱭᱟᱜ ᱛᱟᱦᱮᱸ ᱠᱟᱱᱟ ᱚᱱᱟ ᱟᱲᱟᱜ ᱡᱚᱢ ᱞᱮᱠᱷᱟ ᱚᱱᱟ ᱠᱚ ᱠᱟᱛᱷᱟᱡ ᱟᱨᱚ ᱜᱷᱩᱨᱮ ᱦᱩᱭᱩᱜᱼᱟ ᱚᱱᱟ ᱠᱚ ᱩᱰᱩᱠᱚᱜᱼᱟ ᱟᱨ ᱤᱱᱟᱹᱛᱮ ᱚᱱᱟ ᱟᱲᱟᱜ ᱫᱚ ᱡᱚᱛᱚ ᱦᱚᱲ ᱫᱚ ᱵᱟᱝ ᱠᱚ ᱡᱚᱢ ᱜᱮᱭᱟ ᱟᱨ ᱛᱟᱯᱚᱨᱮ ᱱᱚᱣᱟ ᱠᱚ ᱞᱟᱹᱭᱟ ᱡᱮ ᱚᱱᱟ ᱟᱲᱟᱜ ᱦᱳᱭ ᱦᱳᱭ ᱟᱨ ᱚᱱᱟ ᱟᱲᱟᱜ ᱡᱚᱢ ᱞᱮᱠᱷᱟᱱ ᱦᱚᱸ ᱢᱟᱱᱮ ᱫᱚᱢᱮᱢ ᱡᱟᱹᱯᱤᱫ ᱜᱮᱭᱟ
ᱟᱪᱪᱷᱟ ᱟᱪᱪᱷᱟ ᱟᱪᱪᱷᱟ ᱟᱪᱪᱷᱟ ᱛ ᱡᱟᱦᱟᱸ ᱦᱚᱭᱛᱳ ᱡᱟᱹᱯᱤᱫ ᱵᱟᱝ ᱦᱩᱭᱩᱜ ᱠᱟᱱ ᱛᱟᱠᱚᱣᱟ ᱩᱱᱠᱩ ᱠᱚ ᱞᱟᱹᱜᱤᱫ ᱱᱚᱣᱟ ᱟᱲᱟᱜ ᱫᱚ
ᱦᱳᱭ ᱦᱳᱭ ᱚᱱᱟ ᱟᱹᱰᱤ ᱜᱮ ᱵᱷᱟᱜᱮᱭᱟ
ᱡᱟᱦᱟᱸᱭ ᱠᱚ ᱡᱟᱹᱯᱤᱫ ᱵᱟᱝ ᱦᱩᱭᱩᱜ ᱠᱟᱱ ᱛᱟᱠᱚᱣᱟ ᱩᱱᱠᱩ ᱠᱚ ᱛᱟᱦᱞᱮ ᱮᱨᱯᱚᱨᱮᱧ ᱢᱮᱛᱟ ᱠᱚᱣᱟ ᱡᱮ ᱡᱟᱦᱟᱸᱭ ᱫᱚ ᱡᱟᱹᱯᱤᱫ ᱵᱟᱝ ᱥᱟᱱᱟᱭᱮᱫ ᱯᱮᱠᱷᱟᱱ
ᱮ ᱦᱳᱭ ᱟᱫᱚ ᱚᱱᱮ ᱚᱱᱠᱟ ᱦᱚᱲᱢᱚᱨᱮ ᱚᱱᱠᱟ ᱡᱩᱫᱤ ᱦᱟᱥᱩ ᱠᱚ ᱛᱟᱦᱮᱸᱱ ᱠᱷᱟᱱ ᱫᱚ ᱚᱱᱟ ᱦᱚᱸ ᱩᱰᱩᱠᱚᱜᱼᱟ᱾
ᱦᱩᱸ ᱦᱩᱸ ᱦᱩᱸ
ᱟᱫᱚ ᱦᱚᱜ ᱚᱭ ᱦᱚᱼᱚᱝᱠᱟ ᱵᱟᱲᱜᱮ ᱠᱚ ᱱᱮᱛᱟᱨ ᱫᱚ ᱥᱤ ᱵᱟᱲᱟ ᱵᱟᱝ ᱦᱩᱭᱩᱜ ᱠᱟᱱ ᱛᱮ ᱚᱱᱠᱟ ᱯᱟᱹᱦᱤᱞ ᱞᱮᱠᱟ ᱚᱱᱠᱟ ᱟᱲᱟᱜ ᱥᱟᱠᱟᱢ ᱦᱚᱸ ᱵᱟᱝ ᱦᱩᱭᱩᱜ ᱠᱟᱱᱟ
ᱦᱮᱸ
ᱚᱱᱠᱟ ᱠᱟᱛᱮᱜ ᱟᱥᱛᱮ ᱟᱥᱛᱮ ᱛᱮᱫᱚ ᱦᱚᱸᱜ ᱚᱭ ᱟᱲᱟᱜ ᱥᱟᱠᱟᱢ ᱡᱚᱢ ᱦᱚᱸᱵᱚᱱ ᱵᱟᱹᱜᱤᱭ ᱫᱟ ᱚᱱᱟ ᱵᱷᱟᱜᱤ ᱵᱷᱟᱜᱤ ᱟᱲᱟᱜ ᱠᱚᱦᱚᱸ ᱵᱟᱵᱚᱱ ᱡᱚᱢ ᱫᱟ ᱱᱮᱛᱟᱨ ᱫᱚ